ᱡᱚᱦᱟᱨ ᱜᱮ
ᱦᱮᱸ ᱡᱚᱦᱟᱨ ᱜᱮ, ᱡᱚᱦᱟᱨ ᱜᱮ, ᱥᱟᱹᱜᱩᱱ ᱥᱮᱛᱟᱜ ᱟᱸᱡᱚᱢᱚᱜ ᱠᱟᱱᱟ ᱛᱚ ᱾
ᱦᱮᱸ ᱜᱚᱝᱠᱮ ᱟᱸᱡᱚᱢᱚᱜ ᱠᱟᱱᱟ ᱾ ᱥᱟᱹᱜᱩᱱ ᱥᱮᱛᱟᱜ?
ᱥᱟᱹᱜᱩᱱ ᱥᱮᱛᱟᱜ ᱦᱳᱭ, ᱟᱨ ᱫᱟᱠᱟ ᱠᱚ ᱡᱚᱢ ᱵᱟᱲᱟ ᱦᱩᱭ ᱮᱱᱟ ᱥᱮ ᱟᱹᱣᱨᱤ?
ᱫᱟᱠᱟ ᱠᱚ ᱱᱚᱜ-ᱚᱭ ᱱᱤᱛᱳᱜ ᱜᱮ ᱡᱚᱢ ᱵᱟᱲᱟ ᱦᱳᱭᱱᱟ ᱜᱚᱝᱠᱮ,
ᱚ ᱟᱪᱪᱷᱟ ᱪᱮᱫ ᱠᱚ ᱩᱛᱩ ᱵᱟᱲᱟ ᱠᱚ ᱦᱩᱭᱩᱜ ᱠᱟᱱᱟ ᱛᱟᱦᱚᱞᱮ?
ᱩᱛᱩ ᱵᱟᱲᱟ ᱱᱤᱛᱚᱜ ᱫᱚ ᱢᱚᱴᱟᱢᱩᱴᱤ ᱛᱮᱦᱤᱧ ᱫᱚ ᱩᱛᱩ ᱦᱩᱭ ᱞᱮᱱᱟ ᱦᱟᱹᱠᱩ ᱩᱛᱩ ᱦᱩᱭ ᱮᱱᱟ ᱜᱚᱝᱠᱮ ᱾
ᱚ ᱟᱪᱪᱷᱟ ᱟᱮ ᱵᱟᱸᱫᱷ ᱠᱚ ᱯᱩᱠᱷᱨᱤ ᱠᱚ ᱦᱮᱱᱟᱜ ᱠᱚ ᱦᱮᱱᱟᱜ ᱛᱟᱯᱮᱭᱟ ᱪᱮᱫ?
ᱦᱮᱸ ᱚᱱᱟ ᱯᱩᱠᱷᱨᱤ ᱨᱮᱜᱮ ᱥᱟᱵ ᱦᱩᱭ ᱮᱱᱟ, ᱥᱮᱛᱟᱜ ᱨᱮ ᱛᱮᱦᱤᱧ ᱥᱮᱛᱟᱜ ᱨᱮ ᱟᱨᱠᱤ ᱾
ᱚ ᱟᱪᱪᱷᱟ ᱚᱱᱟ ᱯᱩᱠᱷᱨᱤ ᱫᱚ ᱟᱯᱮᱭᱟᱜ ᱜᱮ?
ᱦᱮᱸ ᱜᱚᱝᱠᱮ ᱱᱚᱰᱮ ᱟᱞᱮᱭᱟᱜ ᱜᱮ ᱟᱫᱚ ᱛᱮᱦᱤᱧ ᱟᱹᱰᱤ ᱫᱤᱱ ᱢᱟᱱᱮ ᱟᱹᱰᱤᱫᱤᱱ ᱠᱷᱚᱱ ᱜᱮ ᱥᱟᱵ ᱫᱚ ᱦᱩᱭᱩᱜ ᱠᱟᱱᱟ ᱾ ᱦᱮᱸᱥᱮ, ᱟᱹᱰᱤ ᱜᱟᱱ ᱜᱮ ᱦᱟᱹᱠᱩ ᱞᱮ ᱨᱚᱦᱚᱲ ᱟᱠᱟᱫ ᱛᱟᱯᱚᱨ ᱛᱮᱦᱤᱧ ᱫᱚ ᱟᱨᱚ ᱨᱚᱦᱚᱲ ᱟᱠᱚᱜ ᱜᱮ ᱟᱹᱰᱤ ᱫᱤᱱ ᱡᱚᱢ ᱦᱩᱭᱩᱜ ᱠᱟᱱᱟᱸ ᱛᱟᱦᱮᱱᱟ, ᱛᱤᱦᱤᱧ ᱢᱚᱱᱮ ᱦᱩᱭ ᱮᱱᱟ ᱠᱟᱹᱴᱤᱡ ᱛᱮᱦᱤᱧ ᱫᱚ ᱵᱚᱨᱚ ᱦᱟᱹᱠᱩ ᱡᱚᱢ ᱡᱚᱢ ᱠᱚ ᱦᱩᱭᱩᱜᱼᱟ ᱾
ᱚ ᱟᱪᱪᱷᱟ ᱴᱟᱴᱠᱟ ᱴᱟᱠᱟ ᱯᱩᱨᱟᱹ ᱯᱮ ᱥᱟᱵ ᱠᱮᱫ ᱠᱚᱣᱟ ᱛᱮᱦᱮᱧ ᱥᱮᱛᱟᱜ ᱜᱮ?
ᱦᱮᱸ ᱦᱮᱸ ᱦᱮᱸ, ᱥᱮᱛᱟᱜ ᱯᱟᱭᱟᱨ ᱨᱮᱜᱮ ᱥᱟᱵ ᱦᱩᱭ ᱮᱱᱟ, ᱯᱮᱲᱟ ᱯᱟᱹᱲᱦᱟᱹ ᱠᱚ ᱠᱟᱹᱴᱤᱡ ᱠᱚ ᱦᱮᱡ ᱠᱟᱱ ᱛᱟᱦᱮᱸᱱᱟ, ᱛᱟᱦᱚᱞᱮ ᱩᱱᱠᱩ ᱠᱟᱹᱴᱤᱡ ᱚᱲᱟᱜ ᱤᱫᱤ ᱞᱟᱹᱜᱤᱫ ᱨᱮ ᱦᱚᱭ ᱮᱢ ᱦᱩᱭ ᱮᱱᱟ ᱢᱚᱴᱟ ᱢᱩᱴᱤ ᱦᱮᱡ ᱠᱟᱱ ᱛᱟᱦᱮᱸ ᱠᱚ ᱰᱷᱮᱨ ᱜᱮ ᱫᱚᱥ ᱫᱚᱥ ᱡᱚᱱ ᱜᱟᱱ ᱠᱚ ᱦᱮᱡ ᱠᱟᱱ ᱛᱟᱦᱮᱫ ᱛᱟᱦᱚᱞᱮ ᱩᱱᱠᱩ ᱞᱟᱹᱜᱤᱫ ᱢᱚᱴᱟᱢᱩᱴᱤ ᱵᱟᱨ ᱠᱮᱡᱤ ᱠᱟᱛᱮᱫ, ᱫᱚᱥ ᱠᱮᱡᱤ ᱠᱩᱲᱤ ᱠᱮᱡᱤ ᱩᱱᱠᱩ ᱱᱟ ᱠᱩᱞ ᱠᱚ ᱦᱩᱭᱩᱜᱼᱟ ᱾
ᱚ ᱟᱪᱪᱷᱟ ᱟᱪᱪᱷᱟ, ᱦᱳᱭ ᱵᱟᱝ ᱦᱮᱱᱟᱜᱼᱟ ᱢᱟᱨᱟᱝ ᱵᱟᱝ ᱛᱟᱦᱮᱱ ᱛᱤᱧᱟᱛᱚ, ᱯᱮᱲᱟ ᱯᱟᱹᱲᱦᱟᱹ ᱠᱚᱠᱚ ᱦᱮᱡ ᱟᱠᱟᱱᱟ ᱵᱟᱢ ᱮᱢᱟ ᱠᱚᱣᱟ, ᱚᱱᱟ ᱦᱚᱸ ᱠᱟᱹᱴᱤᱡ ᱪᱮᱠᱟ ᱩᱱᱠᱩ ᱦᱚᱸ ᱟᱞᱟᱫᱟ ᱠᱚ ᱵᱩᱡ ᱡᱟ ᱦᱮᱱᱟᱜ ᱠᱚ ᱦᱮᱱᱟᱜ ᱠᱚ ᱨᱮᱦᱚᱸ ᱵᱟᱠᱚ ᱮᱢᱚᱜ ᱠᱟᱱᱟ ᱟᱹᱰᱤ ᱠᱚ, ᱠᱤᱨᱯᱚᱱ ᱜᱮᱭᱟ ᱠᱚ ᱚᱱᱠᱟ ᱠᱚ ᱢᱚᱱᱮᱭᱟ ᱵᱟᱠᱷᱟᱱ ᱫᱚ ᱾
ᱮᱠᱟᱞ ᱜᱮ, ᱮᱠᱟᱞ ᱜᱮ, ᱮᱠᱟᱞ ᱜᱮ,
ᱚᱱᱟ ᱞᱟᱹᱜᱤᱫ ᱠᱚ ᱦᱮᱡ ᱠᱟᱱ ᱛᱟᱦᱮᱸᱱ, ᱞᱟᱦᱟ ᱨᱮᱜᱮ ᱠᱚ ᱯᱷᱳᱱ ᱞᱮᱼᱟ ᱡᱮ ᱛᱮᱦᱮᱱ ᱫᱚ ᱦᱟᱹᱠᱩ ᱵᱚᱱ ᱥᱟᱵ ᱠᱚᱣᱟ ᱛᱟᱦᱚᱞᱮ ᱾ ᱟᱨ ᱯᱷᱳᱱ ᱠᱟᱛᱮ ᱜᱮ ᱠᱚ ᱦᱮᱡ ᱟᱠᱟᱱᱟ ᱟᱨᱠᱤ ᱾ ᱦᱟᱹᱠᱩ ᱦᱟᱹᱠᱩ ᱤᱫᱤ ᱞᱟᱹᱜᱤᱫ ᱠᱚ ᱦᱮᱡ ᱟᱠᱟᱱᱟ ᱾ ᱱᱚᱰᱮ ᱢᱮᱱᱟᱜ ᱠᱚᱣᱟ ᱟᱹᱰᱤ ᱠᱤᱪᱷᱩ ᱢᱮᱱᱮᱜ ᱩᱱᱠᱩ ᱨᱩᱭ ᱢᱮᱱᱟᱜ ᱠᱚᱣᱟ, ᱴᱮᱝᱨᱟ ᱢᱮᱱᱟᱜ ᱠᱚᱣᱟ ᱾ ᱦᱳᱭ ᱦᱳᱭ ᱠᱟᱛᱞᱟ ᱢᱮᱱᱟᱜ ᱠᱚᱣᱟ ᱾
ᱚ ᱟᱪᱪᱷᱟ ᱟᱪᱪᱷᱟ, ᱚᱱᱠᱟ ᱟᱹᱰᱤ ᱜᱟᱱ ᱜᱮ ᱦᱮᱱᱟᱜ ᱠᱚ, ᱦᱮᱸ ᱟᱫᱚ ᱪᱮᱫ ᱛᱮᱯᱮ ᱥᱟᱵ ᱠᱮᱫ ᱠᱚᱣᱟ?
ᱜᱚᱝᱠᱮ ᱱᱚᱰᱮ ᱫᱚ ᱤᱭᱟᱹ ᱡᱟᱞ ᱟᱨᱠᱤ ᱢᱟᱨᱟᱝ ᱡᱟᱞ ᱢᱮᱱᱟᱜ ᱛᱟᱞᱮᱭᱟ, ᱟᱹᱰᱤ ᱢᱟᱨᱟᱝ ᱡᱟᱞ ᱢᱤᱫ ᱴᱟᱝ ᱢᱮᱱᱟᱜ ᱛᱟᱞᱮᱭᱟ ᱾
ᱛᱟᱦᱞᱮ ᱚᱱᱛᱮ ᱟᱯᱮ ᱥᱮᱫ ᱜᱚᱢᱠᱮ ᱛᱟᱞᱮ ᱦᱟᱹᱠᱩ ᱪᱮᱫ ᱞᱮᱠᱟ ᱢᱮᱱᱟᱜ ᱠᱚᱣᱟ ᱟᱢᱫᱟᱱᱤ ᱪᱮᱫ ᱞᱮᱠᱟ ᱦᱩᱭᱩᱜ ᱠᱟᱱᱟ᱾
ᱟᱞᱮᱥᱮᱫ ᱦᱟᱹᱠᱩ ᱛᱮᱢᱚᱱ ᱮᱠᱴᱟ ᱫᱚ, ᱢᱟᱱᱮ ᱵᱟᱸᱫ ᱠᱚ ᱵᱟᱹᱱᱩᱜᱼᱟ, ᱨᱚᱦᱚᱲ ᱛᱟᱞᱮᱭᱟ ᱡᱟᱭᱜᱟ ᱠᱚ ᱨᱚᱦᱚᱲ ᱧᱚᱜ ᱜᱮᱛᱟᱞᱮᱭᱟ ᱰᱷᱤᱯᱤ ᱰᱷᱤᱯᱤ ᱡᱟᱭᱜᱟ ᱾ ᱢᱟᱱᱮ ᱵᱩᱨᱩ ᱫᱤᱥᱚᱢ ᱛᱚ ᱵᱩᱡᱮᱫ ᱜᱮᱭᱟᱢ, ᱛᱮᱢᱚᱱ ᱚᱱᱠᱟ ᱵᱟᱝ ᱛᱚᱸᱵᱟᱜᱼᱟ, ᱜᱟᱹᱰᱭᱟᱹ ᱫᱚ ᱦᱮᱱᱟᱜᱼᱟ, ᱞᱮᱯᱮ ᱞᱮᱯᱮ ᱜᱟᱹᱰᱭᱟᱹ ᱾
ᱦᱩᱸ ᱦᱩᱸ
ᱫᱟᱜ ᱠᱚ ᱵᱟᱝ ᱛᱚᱵᱟᱜᱼᱟ ᱟᱨ ᱵᱟᱡᱟᱨ ᱠᱚ ᱠᱷᱚᱱᱟᱜ ᱜᱮᱞᱮ ᱠᱤᱨᱤᱧ ᱟᱹᱜᱩ ᱠᱚᱣᱟᱞᱮ ᱾ ᱟ ᱵᱟᱡᱟᱨ ᱨᱮᱫᱚ ᱦᱟᱱᱮ ᱵᱚᱨᱯᱷ ᱦᱟᱠᱩ ᱠᱚ ᱮᱢᱚᱜᱼᱟ ᱮᱠᱟᱞ ᱜᱮ᱾
ᱮ ᱜᱚᱝᱠᱮ ᱵᱟᱡᱟᱨ ᱨᱮ ᱵᱟᱡᱟᱨᱮ ᱠᱮ ᱦᱟᱹᱠᱩ ᱠᱷᱚᱱᱟᱜ ᱫᱚ ᱱᱚᱛᱮ, ᱱᱚᱛᱮ ᱟᱞᱮ ᱥᱮᱜ ᱜᱮ ᱦᱤᱡᱩᱜ ᱯᱮ ᱛᱟᱞᱮ ᱢᱤᱫ ᱫᱤᱱ᱾ ᱤᱫᱤ ᱠᱚᱯᱮ ᱰᱷᱮᱨ ᱧᱚᱜ᱾
ᱟᱪᱪᱷᱟ ᱦᱩᱭ ᱦᱳᱭ ᱪᱟᱞᱟᱜ ᱦᱩᱭᱩᱜᱼᱟ ᱛᱟᱞᱦᱮ ᱢᱤᱫ ᱫᱤᱱᱚᱜ᱾
ᱦᱩᱸ ᱛᱟᱦᱮᱱ ᱚᱱᱛᱮ ᱚᱱᱛᱮ ᱚᱝᱠᱟ ᱜᱟᱰᱟ ᱠᱚ ᱯᱩᱠᱷᱨᱤ ᱠᱚ ᱠᱟᱹᱴᱤᱡ ᱢᱟᱱᱮ ᱚᱝᱠᱟ ᱵᱟᱹᱱᱩᱜ ᱛᱮ?
ᱦᱮᱸ ᱚᱱᱟ ᱜᱟᱰᱟ ᱠᱚᱫᱚ ᱦᱮᱱᱟᱜᱼᱟ᱾ ᱚᱱᱟ ᱵᱩᱨᱩ ᱫᱷᱟᱥᱱᱟ ᱠᱷᱚᱱᱟᱜ ᱪᱮᱛᱟᱱ ᱥᱮᱜ ᱜᱟᱰᱟ ᱠᱚ ᱞᱤᱸᱜᱤᱱ ᱟᱬᱜᱚᱱᱟ ᱟᱨ ᱚᱱᱟ ᱜᱟᱰᱟ ᱠᱷᱚ ᱫᱷᱤᱨᱤ ᱠᱷᱚᱠᱨᱚ ᱠᱚ ᱦᱮᱱᱟᱜᱼᱟ, ᱚᱱᱮ ᱠᱟᱴ ᱠᱟᱴᱠᱚᱢ ᱠᱚ ᱫᱚᱢᱮ ᱠᱚ ᱧᱟᱢᱚᱜᱼᱟ ᱟᱞᱮᱥᱮᱜ ᱫᱚ᱾
ᱟᱪᱪᱷᱟ ᱠᱟᱴᱠᱚᱢ ᱢᱟ ᱟ ᱚᱝᱠᱟ ᱟᱨ ᱚᱱᱠᱟ ᱫᱷᱤᱨᱤ ᱠᱟᱴᱠᱚᱢ ᱫᱚ ᱩᱱᱟᱹᱜ ᱫᱚ ᱵᱟᱹᱱᱩᱜ ᱠᱚᱣᱟ ᱟᱞᱮ ᱥᱮᱫ ᱫᱚ ᱢᱟᱱᱮ ᱡᱚᱛᱚ ᱦᱚᱲᱟᱜ ᱜᱮ ᱢᱟᱱᱮ ᱚᱱᱠᱟ ᱯᱚᱨ ᱯᱚᱨ ᱟᱹᱰᱤ ᱩᱛᱟᱹᱨ ᱜᱟᱹᱰᱭᱟᱹ ᱜᱮ ᱢᱮᱱᱟᱜᱼᱟ, ᱡᱷᱚᱛᱚ ᱜᱮ ᱢᱟᱱᱮ ᱚᱱᱠᱟ ᱦᱟᱹᱠᱩ ᱠᱚᱠᱚ ᱪᱟᱥ ᱵᱟᱲᱟ ᱠᱚᱣᱟ ᱱᱚᱛᱮ ᱫᱚ᱾
ᱟ ᱪᱮᱜ ᱢᱮᱱᱟ ᱟᱯᱮ ᱟᱹᱛᱩ ᱨᱮᱫᱚ ᱚᱱᱠᱟ ᱵᱟᱹᱲᱛᱤ ᱦᱟᱹᱠᱩ ᱜᱮ
ᱦᱳᱭ ᱚᱱᱟ ᱤᱭᱟᱹ ᱵᱤᱱ ᱟᱸᱡᱚᱢ ᱠᱟᱜᱼᱟ ᱛᱚ ᱵᱷᱤᱲᱤ ᱚᱱᱟ ᱵᱷᱤᱲᱤ ᱪᱮᱜ ᱞᱮᱠᱟᱮ ᱢᱟᱱᱮ ᱡᱩᱛ ᱫᱚ
ᱳ ᱦᱮᱸ ᱦᱮᱸ ᱦᱮᱸ ᱟᱸᱡᱚᱢ ᱵᱟᱲᱟ ᱠᱟᱜ ᱜᱮᱞᱤᱧ ᱠᱟᱹᱴᱤᱜ ᱠᱟᱹᱴᱤᱜ ᱟᱨ ᱠᱟᱴᱠᱚᱢ ᱨᱤᱫᱽ ᱛᱟᱞᱮ ᱟᱵᱮ ᱟᱵᱤᱱ ᱦᱚᱸ ᱟᱞᱮᱥᱮᱜ ᱦᱤᱡᱩᱜ ᱵᱤᱱ ᱢᱤᱜ ᱫᱷᱟᱣ ᱫᱷᱤᱨᱤ ᱠᱟᱴᱠᱚᱢ ᱵᱮᱱ ᱧᱮᱞ ᱠᱚᱣᱟ ᱡᱚᱢ
ᱮ ᱜᱚᱢᱠᱮ ᱟᱹᱰᱤ ᱥᱮᱫᱟᱭ ᱨᱮ ᱡᱚᱢ ᱦᱩᱭ ᱞᱮᱱᱟ, ᱚᱱᱮ ᱟᱹᱰᱤ ᱥᱮᱫᱟᱭ ᱡᱩᱜᱽ ᱨᱮ᱾ ᱮᱦᱮᱸ
ᱟᱪᱪᱷᱟ ᱟᱵᱤᱱ ᱠᱤ ᱚᱱᱮ ᱥᱮᱸᱜᱮᱞ ᱨᱮ ᱨᱟᱯᱟᱜ ᱠᱟᱛᱮᱜ ᱚᱱᱠᱟ ᱨᱤᱫᱽ ᱠᱚ ᱦᱩᱭᱩᱜᱼᱟ, ᱢᱟᱹᱨᱤᱪ ᱠᱚ ᱢᱮᱥᱟᱣᱟᱛᱮ ᱟᱹᱰᱤ ᱚᱱᱟ ᱟᱹᱰᱤ ᱨᱚᱢᱚᱡᱽ ᱜᱮᱠᱚ ᱵᱩᱡᱷᱟᱹᱜᱼᱟ᱾
ᱦᱮᱸ ᱦᱮᱸ ᱨᱚᱢᱚᱡᱽ ᱜᱮ ᱠᱚ ᱵᱩᱡᱷᱟᱹᱜᱼᱟ, ᱟᱫᱚ ᱟᱹᱰᱤ ᱫᱤᱱ ᱟᱫᱚ ᱚᱱᱠᱟ ᱵᱟᱝ ᱛᱟᱦᱮᱸ ᱠᱷᱟᱹᱛᱤᱨ ᱟᱫᱚ ᱪᱤᱠᱟᱹᱭᱟᱢ ᱮ ᱦᱮᱸᱥᱮ
ᱦᱳᱭ ᱦᱳᱭ ᱟᱨ ᱟᱸᱡᱚᱢ ᱠᱟᱹᱫᱟᱹᱧ ᱠᱩᱪᱞᱟᱹ ᱠᱚᱠᱚ ᱧᱟᱢᱚᱜᱼᱟ ᱥᱮᱪᱮᱜ ᱟᱯᱮᱥᱮᱜ?
ᱠᱩᱪᱞᱟᱹ ᱦᱮᱸ ᱟᱫᱚ ᱦᱚᱜᱼᱚᱭ ᱠᱤᱪᱷᱩ ᱫᱤᱱ ᱯᱚᱨ ᱜᱮ ᱱᱟᱜ ᱚᱱᱟ ᱫᱟᱜ ᱞᱮ ᱟᱸᱡᱮᱫᱟ ᱱᱚᱜᱼᱚᱭ ᱫᱟᱜ ᱟᱫᱚᱜ ᱚᱭ ᱟᱫᱚ ᱵᱚᱨᱥᱟ ᱠᱟᱞ ᱥᱩᱨᱩᱜ ᱠᱟᱱᱟ ᱥᱮ᱾ ᱟᱫᱚ ᱱᱟᱜ ᱵᱟᱝ ᱟᱡᱮᱫ ᱞᱮᱠᱷᱟᱱ ᱦᱚᱸ ᱚᱵᱚᱥᱛᱟᱷᱟ ᱛᱚ ᱠᱷᱟᱨᱟᱯᱚᱜᱼᱟ ᱱᱟ ᱦᱟᱹᱠᱩ ᱥᱟᱵ ᱵᱟᱠᱚ ᱜᱟᱱᱚᱜᱼᱟ ᱦᱮᱸ ᱥᱮ᱾ ᱛᱟᱞᱮ ᱚᱸᱭ ᱠᱤᱪᱷᱩ ᱫᱤᱱ ᱯᱚᱨ ᱜᱮ ᱱᱟᱜ ᱟᱡᱸᱡᱮᱫ ᱦᱩᱭᱩᱜᱼᱟ ᱛᱟᱨᱯᱚᱨ ᱞᱚᱥᱚᱫ ᱠᱚᱨᱮ ᱚᱱᱮ ᱠᱩᱪᱞᱟᱹ ᱠᱚ ᱟᱹᱰᱤ ᱠᱤᱪᱷᱩ ᱠᱚ ᱧᱟᱢᱚᱜᱼᱟ ᱛᱟᱞᱮ ᱟᱯᱮ ᱫᱚᱯᱮ ᱧᱮᱞ ᱠᱮᱜ ᱠᱚᱣᱟ ᱥᱮ ᱵᱟᱝ? ᱟᱨ ᱵᱤᱧ ᱞᱮᱠᱟ ᱠᱚ ᱧᱮᱞᱚᱜᱼᱟ ᱟᱨᱠᱤ ᱵᱤᱧ ᱞᱮᱠᱟ ᱠᱚ ᱧᱮᱞᱚᱜᱼᱟ᱾
ᱯᱷᱳᱴᱳ ᱠᱚᱨᱮᱜ ᱜᱮ ᱧᱮᱞ ᱵᱟᱲᱟ ᱦᱩᱭᱩ ᱠᱟᱱᱟ ᱢᱮᱫ ᱛᱮᱫᱚ ᱵᱟᱝ ᱧᱮᱞ ᱦᱩᱭᱩ ᱠᱟᱱᱟ᱾
ᱦᱮᱸ ᱜᱚᱢᱠᱮ ᱟᱹᱰᱤ ᱟᱹᱰᱤ ᱞᱮᱸᱡᱮᱨ ᱜᱮᱭᱟ ᱠᱚ ᱦᱮᱸ ᱥᱮ᱾
ᱟᱭ ᱩᱱᱠᱩ ᱪᱮᱜᱠᱟ ᱠᱚ ᱥᱤᱵᱤᱞᱟᱠᱚ ᱪᱮᱜ ᱞᱮᱠᱟ?
ᱥᱤᱵᱤᱞ ᱮᱠᱫᱚᱢ ᱟᱹᱰᱤ ᱪᱮᱨᱦᱟ ᱠᱚ ᱥᱤᱵᱤᱞᱟ ᱯᱩᱨᱟᱹ ᱮᱠᱫᱚᱢ ᱛᱟᱯᱚᱨ ᱱᱚᱱᱛᱮ ᱵᱟᱹᱨᱩᱰᱟᱝ ᱠᱚᱦᱚᱸ ᱵᱟᱹᱨᱩᱰᱟᱝ ᱠᱚᱦᱚᱸ ᱟᱹᱰᱤ ᱡᱟᱹᱥᱛᱤ ᱢᱮᱱᱟᱜ ᱠᱚᱣᱟ᱾
ᱚ ᱟᱪᱪᱷᱟ ᱟᱪᱷᱟ ᱟᱪᱪᱷᱟ ᱦᱳᱭ
ᱛᱟᱞᱦᱮ ᱜᱚᱢᱠᱮ ᱵᱟᱹᱨᱩᱰᱟᱝ ᱡᱤᱞ ᱠᱚᱫᱚ ᱡᱚᱢ ᱵᱟᱲᱟ ᱦᱩᱭ ᱠᱟᱱᱟ ᱥᱮ ᱵᱟᱝ ᱦᱩᱭ ᱠᱟᱱᱟ?
ᱵᱟᱹᱨᱩ ᱰᱟᱝ ᱠᱚ ᱱᱟᱦᱟᱜ ᱢᱤᱴᱟᱜ ᱜᱟᱛᱮ ᱜᱤᱫᱽᱨᱟᱹ ᱴᱷᱮᱱ ᱪᱟᱞᱟᱣ ᱦᱩᱭ ᱞᱮᱱᱟ ᱩᱱᱠᱩ ᱴᱷᱮᱱ ᱡᱚᱢ ᱦᱩᱭ ᱞᱮᱱᱟ᱾ ᱟᱞᱮᱥᱮᱜ ᱫᱚ ᱠᱟ ᱵᱟᱹᱱᱩᱜ ᱠᱚᱣᱟ ᱛᱮᱢᱚᱱ ᱵᱟᱨᱩᱰᱟᱝ ᱫᱚ᱾
ᱦᱮᱸ ᱦᱮᱸ ᱟᱪᱪᱷᱟ
ᱟᱞᱮᱥᱮᱜ ᱫᱚ ᱩᱝᱠᱩ ᱛᱚᱨᱦᱚᱫ ᱠᱚᱠᱚ ᱧᱟᱢᱚᱜᱼᱟ ᱫᱚᱢᱮ᱾
ᱦᱮᱸ ᱦᱮᱸ ᱟᱪᱪᱷᱟ ᱛᱚᱨᱦᱚᱫ ᱵᱟᱝ?
ᱛᱚᱨᱦᱚᱫ ᱦᱳᱭ ᱦᱳᱭ ᱦᱳᱭ ᱟᱫᱚ ᱠᱩᱞᱟᱹᱭ ᱠᱚᱦᱚᱸ ᱦᱮᱱᱟᱜ ᱠᱚᱣᱟ ᱢᱟᱱᱮ ᱠᱟᱹᱴᱤᱜ ᱵᱤᱨ ᱵᱤᱨ ᱵᱩᱨᱩ ᱧᱚᱜ ᱜᱮᱭᱟ ᱥᱮ ᱠᱩᱞᱟᱹᱭ ᱠᱚ ᱦᱮᱱᱟᱜ ᱠᱚᱣᱟ ᱟᱹᱰᱤ ᱠᱤᱪᱷᱩ ᱚᱱᱠᱟᱱ ᱦᱚᱨᱤᱱ ᱠᱚᱠᱚ ᱦᱚᱸ ᱠᱚ ᱛᱟᱦᱮᱱ ᱜᱮᱭᱟ ᱟᱨ ᱛᱩᱭᱩ ᱠᱚ ᱟᱹᱰᱤ ᱡᱟᱹᱥ ᱛᱤ ᱦᱮᱱᱟᱜ ᱠᱚᱣᱟ, ᱟᱯᱮ ᱥᱮᱜ ᱠᱩᱫᱚᱝ ᱠᱚ ᱦᱮᱱᱟᱜ ᱠᱚᱣᱟ ᱥᱮ ᱵᱟᱝ ᱠᱮ ᱡᱟᱱᱮ᱾
ᱛᱩᱭᱩ ᱛᱩᱭᱩ ᱫᱚ ᱵᱟᱹᱱᱩᱜ ᱠᱚᱣᱟ ᱢᱚᱴᱟᱢᱩᱴᱤ ᱛᱚᱨᱦᱚᱫ ᱦᱚᱸ ᱵᱟᱹᱱᱩᱜ ᱠᱚᱣᱟ ᱠᱩᱞᱟᱹᱭ ᱫᱚ ᱢᱤᱫᱴᱟᱝ ᱵᱟᱨᱭᱟ ᱠᱟ ᱠᱚ ᱧᱮᱞ ᱵᱟᱲᱟᱭᱼᱟ ᱟᱫᱚ ᱫᱚᱢᱮ ᱫᱚ ᱵᱟᱝ ᱟᱨᱠᱤ᱾
ᱦᱮᱸ ᱛᱚ᱾
ᱛᱩᱭᱩ ᱛᱩᱭᱩ ᱫᱚᱯᱮ ᱡᱚᱢ ᱠᱚᱜᱮᱭᱟ ᱥᱮ ᱪᱮᱫ ᱞᱮᱠᱟ ᱜᱚᱢᱠᱮ?
ᱛᱩᱭᱩ ᱛᱚ ᱢᱟᱱᱮ ᱡᱚᱢ ᱫᱚ ᱛᱮᱢᱚᱱ ᱮᱠᱴᱟ ᱫᱚ ᱵᱟᱞᱮ ᱡᱚᱢ ᱠᱚᱣᱟ ᱟᱫᱚ ᱢᱟᱡᱷᱮ ᱢᱚᱫᱷᱮ ᱚᱱᱟ ᱨᱩᱸᱰᱟᱹ ᱯᱟᱹᱥᱤ ᱠᱚᱞᱮ ᱚᱰᱟᱣ ᱜᱮᱭᱟ ᱛᱚ
ᱦᱮᱸ
ᱟᱫᱚ ᱛᱩᱭᱩ ᱠᱚᱦᱚᱸ ᱡᱷᱟᱹᱞᱤ ᱞᱮᱱᱠᱷᱟᱡ ᱫᱚ ᱩᱱᱠᱩ ᱦᱚᱸᱞᱮ ᱡᱚᱢ ᱜᱚᱫ ᱠᱟ ᱠᱚᱣᱟ ᱵᱟᱞᱮ ᱟᱲᱟᱜ ᱠᱟᱠᱚᱣᱟ ᱡᱷᱟᱹᱞᱤ ᱠᱟᱱᱟᱜ ᱡᱚᱠᱷᱚᱱ ᱵᱟᱝᱠᱷᱟᱱ ᱮᱢᱱᱤ ᱛᱮᱢᱱᱤ ᱩᱱᱠᱩ ᱥᱮᱸᱫᱽᱨᱟ ᱠᱟᱛᱮᱫ ᱫᱚ ᱚᱱᱠᱟ ᱫᱚ ᱵᱟᱞᱮ ᱡᱚᱢ ᱠᱚᱣᱟ
ᱟᱪᱪᱷᱟ ᱟᱪᱪᱷᱟ ᱛᱟᱦᱚᱞᱮ ᱨᱩᱸᱰᱟᱹ ᱫᱚ ᱵᱚᱞᱮ ᱵᱷᱟᱞᱮ ᱜᱮ ᱢᱮᱱ ᱠᱚᱣᱟ ᱛᱟᱦᱚᱞᱮ ᱟᱯᱮ ᱥᱮᱫ ᱫᱚ
ᱦᱮᱸ ᱨᱩᱸᱰᱟᱹ ᱫᱚ ᱦᱮᱱᱟᱜ ᱠᱚᱣᱟ ᱵᱟᱞᱮ ᱜᱮ ᱢᱟᱱᱮ ᱩᱱᱠᱩ ᱠᱚᱣᱟᱜ ᱩᱛᱯᱟᱛ ᱠᱚ ᱠᱟᱹᱴᱤᱡ ᱵᱟᱹᱲᱛᱤᱜ ᱠᱟᱱᱟ ᱚᱱᱮ ᱢᱟᱱᱮ ᱥᱤᱢ ᱠᱚᱞᱮ ᱟᱹᱥᱩᱞ ᱟᱠᱟᱟᱜ ᱠᱚᱣᱟ ᱛᱚ ᱟᱨ ᱩᱱᱠᱩ ᱠᱚ ᱢᱟᱱᱮ ᱡᱚᱢᱮᱜ ᱠᱚᱣᱟ ᱠᱚ ᱫᱚᱢᱮ
ᱟᱪᱪᱷᱟ ᱟᱪᱪᱷᱟ ᱟᱪᱪᱷᱟ
ᱥᱩᱨ ᱨᱮᱜᱮ ᱠᱟᱹᱴᱤᱜ ᱚᱱᱮ ᱞᱟᱴᱟ ᱠᱚ ᱦᱮᱱᱟᱜᱼᱟ, ᱟᱫᱚ ᱚᱱᱛᱮ ᱠᱚ ᱛᱟᱬᱟᱜ ᱠᱚᱜᱼᱟ ᱠᱚ ᱩᱝᱠᱩ ᱨᱩᱸᱰᱟᱹ ᱠᱚ᱾ ᱦᱮᱡ ᱠᱟᱛᱮ ᱠᱚ ᱦᱟᱞᱚ ᱜᱚᱫ ᱠᱟᱠᱚ ᱠᱟᱱᱟ᱾
ᱟᱪᱪᱷᱟ ᱟᱪᱪᱷᱟ ᱟᱪᱪᱷᱟ ᱟᱪᱪᱷᱟ ᱛᱟᱦᱚᱞᱮ ᱥᱤᱢ ᱠᱚ ᱟᱹᱰᱤ ᱡᱳᱨ ᱠᱚ ᱡᱚᱢᱮᱫ ᱠᱚᱣᱟ ᱵᱟᱝ
ᱦᱳᱭ ᱦᱳᱭ ᱦᱳᱭ ᱦᱳᱭ ᱥᱤᱢ ᱠᱚ ᱟᱹᱰᱤ, ᱟᱹᱰᱤ ᱞᱮᱠᱟᱱ ᱠᱚ ᱦᱮᱱᱟᱜ ᱠᱚᱣᱟ ᱱᱚᱛᱮ ᱵᱩᱨᱩ ᱥᱤᱢ ᱛᱚ ᱚᱱᱮ ᱠᱟᱹᱴᱤᱡ ᱢᱤᱨᱩ ᱴᱷᱚᱱᱴᱟ ᱞᱮᱠᱟᱱ ᱠᱚ ᱥᱤᱢ ᱢᱮᱱᱟᱜ ᱠᱚᱣᱟ ᱢᱟᱱᱮ ᱟᱨᱦᱚᱸ ᱦᱮᱱᱟᱜ ᱠᱚᱣᱟ ᱟᱞᱟᱫᱟ ᱟᱞᱟᱫᱟ ᱩᱥᱩᱞ ᱩᱥᱩᱞ ᱥᱤᱢ ᱠᱚᱞᱮ ᱟᱹᱥᱩᱞ ᱟᱠᱟᱫ ᱠᱚᱣᱟ
ᱦᱩᱸ ᱦᱩᱸ
ᱛᱟᱭ ᱡᱚᱠᱷᱚᱱᱮᱢ ᱦᱤᱡᱩᱜᱼᱟ ᱱᱟᱦᱟᱜ ᱮᱢᱟᱢᱟᱹᱧ ᱵᱟᱨᱭᱟ ᱜᱟᱱ ᱥᱤᱢ ᱠᱚ ᱚᱱᱛᱮ ᱟᱯᱮ ᱥᱮᱫ ᱦᱚᱸ ᱤᱫᱤ ᱠᱚᱢ ᱥᱮ
ᱟᱪᱪᱷᱟ ᱟᱹᱜᱩ ᱠᱚ ᱦᱩᱭᱩᱜᱼᱟ, ᱜᱚᱝᱠᱮ ᱪᱮᱫ ᱤᱧ ᱞᱟᱹᱭᱟ ᱨᱩᱰᱟᱹ ᱨᱮᱱᱟᱜ ᱠᱟᱛᱷᱟᱢ ᱞᱟᱹᱭᱮ ᱠᱷᱟᱱ ᱢᱤᱫᱴᱟᱝ ᱠᱟᱛᱷᱟᱧ ᱫᱤᱥ ᱥᱟᱹ ᱨᱩᱸᱰᱟᱹ ᱢᱮᱱᱛᱮ ᱟᱞᱮ ᱢᱟ ᱯᱩᱥᱤ ᱞᱮ ᱡᱚᱢᱟᱠᱟᱫᱮ ᱦᱳᱭ ᱜᱚᱝᱠᱮ ᱟᱫᱚ ᱪᱮᱫ ᱤᱧ ᱞᱟᱹᱭᱟ
ᱟᱪᱪᱷᱟ ᱟᱪᱪᱷᱟ ᱟᱨ ᱯᱩᱥᱤ ᱡᱤᱞ ᱦᱚ ᱥᱤᱵᱤᱞ ᱜᱮᱭᱟ ᱥᱮ ᱵᱟᱝ
ᱟᱫᱚ ᱨᱩᱸᱰᱟᱹ ᱢᱩᱱᱮ ᱠᱟᱛᱮᱜ ᱡᱚᱢ ᱦᱩᱭᱱᱟ ᱟᱫᱚ ᱥᱤᱵᱤᱞ ᱜᱮ ᱵᱩᱡᱷᱟᱹᱣᱱᱟ
ᱴᱷᱤᱠ ᱜᱮᱭᱟ ᱚᱱᱟ ᱫᱚ ᱡᱚᱢ ᱠᱟᱫᱮ ᱠᱷᱟᱱ ᱫᱚ
ᱚᱱᱟᱜᱮ ᱟᱫᱚ ᱯᱚᱨᱮᱛᱮ ᱚᱱᱠᱟ ᱢᱤᱫᱴᱟᱝ ᱦᱚᱲᱮ ᱦᱮᱡ ᱞᱮᱟ ᱟᱫᱚᱭ ᱞᱟᱹᱭᱫᱟ ᱦᱮᱸ ᱱᱩᱭ ᱫᱚ ᱨᱩᱸᱰᱟᱹ ᱫᱚ ᱵᱟᱝ ᱠᱟᱱᱟᱭ ᱛᱚ ᱱᱩᱭ ᱫᱚ ᱯᱩᱥᱤ ᱠᱟᱱᱟᱭ
ᱛᱟ ᱢᱟᱱᱮ ᱟᱯᱮ ᱫᱚ ᱵᱟᱯᱮ ᱩᱨᱩᱢ ᱫᱟᱲᱮ ᱠᱟᱣᱫᱮ ᱛᱟᱦᱮᱸᱫ
ᱵᱟᱝ ᱥᱮ ᱟᱫᱚ ᱟᱞᱮ ᱥᱮᱫ ᱫᱚ ᱨᱩᱸᱰᱟᱹ ᱢᱟ ᱵᱟᱹᱱᱩᱜ ᱠᱚ ᱚᱱᱠᱟ ᱫᱚ ᱛᱟᱦᱚᱞᱮ ᱢᱤᱫᱴᱟᱝ ᱞᱚᱜᱚᱭ ᱞᱚᱜᱚᱭ ᱚᱠᱟ ᱥᱤᱱᱤᱡ ᱢᱤᱫᱴᱟᱝ ᱯᱟᱥᱮᱨ ᱟᱹᱛᱩ ᱨᱤᱱᱤᱡ ᱢᱤᱫᱴᱟᱝ ᱯᱩᱥᱤ ᱦᱮᱡ ᱞᱮᱱᱟᱭ ᱪᱩᱯᱤ ᱠᱚ ᱡᱤᱞᱤᱧ ᱧᱚᱜ ᱜᱮ ᱛᱟᱭᱟ
ᱩᱱᱤᱜᱮ ᱯᱟᱹᱥᱤ ᱨᱮ ᱡᱷᱟᱹᱞᱤᱭᱮᱱ ᱠᱷᱟᱱ ᱫᱚ ᱡᱚᱢ ᱜᱚᱫ ᱠᱟᱫᱮᱭᱟᱞᱮ
ᱦᱮᱸ ᱢᱟᱱᱮ ᱯᱟᱥᱮ ᱨᱮᱫᱚ ᱵᱟᱝ ᱢᱟᱱᱮ ᱥᱮᱸᱫᱽᱨᱟ ᱦᱩᱭᱱᱟ ᱨᱩᱸᱰᱟᱹ ᱦᱮᱡ ᱟᱠᱟᱱᱟ ᱪᱚᱞᱚ ᱥᱮᱸᱫᱽᱨᱟ ᱵᱚᱱ
ᱚᱸ ᱵᱟᱯᱮ ᱧᱮᱞ ᱵᱟᱲᱟ ᱠᱟᱜ ᱠᱚᱣᱟ ᱛᱚ ᱟᱫᱚᱯᱮ ᱵᱟᱲᱟᱭᱟ ᱨᱩᱸᱰᱟᱹ ᱫᱚᱠᱚ ᱱᱚᱝᱠᱟᱱᱟ ᱛᱟᱦᱚᱞᱮ ᱩᱱᱤ ᱥᱮᱫᱽᱨᱟ ᱜᱚᱫ ᱠᱟᱫᱮᱭᱟ ᱟᱫᱚ
ᱛᱟᱦᱚᱞᱮ ᱡᱚᱛᱚ ᱡᱟᱣᱨᱟ ᱦᱩᱭᱱᱟ ᱛᱟᱨᱯᱚᱨ ᱡᱟᱣᱨᱟ ᱠᱟᱛᱮ ᱪᱟᱞᱟᱣ ᱦᱩᱭ ᱮᱱᱟ ᱥᱮᱸᱫᱽᱨᱟ ᱠᱮᱫᱮᱭᱟᱞᱮ
ᱦᱩᱸ ᱟᱪᱪᱷᱟ ᱟᱪᱪᱷᱟ ᱟ ᱥᱟᱨ ᱠᱚᱛᱮ ᱥᱮ ᱪᱮᱫ ᱠᱚᱛᱮ ᱯᱮ ᱛᱩᱧ ᱠᱮᱫᱮᱭᱟ ᱪᱤᱠᱟᱹ ᱠᱮᱫᱭᱟᱯᱮ
ᱦᱮᱸ ᱢᱟᱱᱮ ᱟᱜᱼᱥᱟᱨ ᱠᱚᱛᱮ ᱜᱮ ᱟᱨᱠᱤ
ᱟᱪᱪᱷᱟ ᱟᱜ ᱥᱟᱨ ᱠᱚᱫᱚ ᱟᱯᱮ ᱫᱚ ᱟᱯᱮ ᱥᱮᱱᱟᱜ ᱫᱚ ᱢᱟᱱᱮ ᱪᱮᱫ ᱞᱮᱠᱟᱱᱟᱜ ᱛᱮ ᱠᱚ ᱵᱮᱱᱟᱣᱟ ᱢᱟᱫ ᱠᱚ ᱥᱮ ᱪᱮᱫ ᱠᱚᱛᱮ
ᱵᱟᱝ ᱜᱚᱝᱠᱮ ᱢᱟᱜ ᱛᱮ ᱵᱟᱝᱜᱮ ᱦᱟᱱᱟ ᱪᱮᱫ ᱠᱚ ᱞᱟᱹᱭᱟ ᱰᱚᱞ ᱠᱚ ᱪᱮᱫ ᱠᱚ ᱟᱨᱠᱤ ᱦᱚᱸ
ᱚᱱᱟ ᱥᱟᱨ ᱛᱮ ᱟᱨ ᱟᱸᱜ
ᱦᱩᱸ ᱦᱩᱸ
ᱥᱮᱫ ᱫᱚ ᱚᱱᱟ ᱫᱚ ᱟᱞᱮᱥᱮᱫ ᱫᱚ ᱢᱟᱫ ᱛᱚ ᱩᱱᱟᱹᱜ ᱵᱟᱹᱱᱩᱜᱼᱟ ᱚᱱᱟ ᱠᱤᱨᱤᱧ ᱟᱨ ᱠᱤ ᱦᱟᱱᱟ ᱠᱤᱨᱤᱧ ᱚᱱᱠᱟ ᱢᱚᱴᱟᱢᱩᱴᱤ ᱢᱚᱬᱮ ᱦᱟᱡᱟᱨ ᱜᱟᱱ ᱫᱟᱢ ᱚᱱᱠᱟ ᱢᱮᱱᱟᱜᱼᱟ ᱟᱨᱠᱤ
ᱚ ᱟᱪᱪᱷᱟ ᱟᱪᱪᱷᱟ
ᱥᱮᱫ ᱫᱚ ᱯᱮᱲᱟ ᱦᱚᱲ ᱜᱮᱠᱚ ᱠᱤᱨᱤᱧᱟ ᱟᱨᱠᱤ
ᱦᱚᱭ ᱦᱚᱭ, ᱟᱞᱮ ᱥᱮᱫ ᱫᱚ ᱵᱩᱨᱩ ᱫᱤᱥᱚᱢ ᱢᱮᱱᱟᱜᱼᱟ ᱵᱩᱨᱩ ᱫᱤᱥᱚᱢ ᱢᱟᱫ ᱥᱩᱨ ᱥᱩᱨ ᱜᱟᱹᱴ ᱦᱮᱱᱟᱜᱼᱟ
ᱦᱩᱸ ᱦᱩᱸ
ᱚᱱᱟ ᱠᱚᱛᱮ ᱜᱮᱞᱮ ᱵᱮᱱᱟᱣᱟ ᱦᱳᱭ ᱟᱨ ᱠᱷᱮᱪᱟ ᱠᱚᱱᱟᱜ ᱚᱱᱟ- ᱦᱳᱭ ᱦᱳᱭ ᱚᱱᱟ ᱚᱱᱟ ᱥᱩᱨ ᱥᱩᱨ ᱜᱟᱹᱴ ᱛᱚ ᱚᱱᱟᱛᱮᱫᱚ ᱟᱱᱮᱡ ᱠᱷᱮᱪᱟ ᱠᱷᱮᱪᱟ ᱥᱮ ᱟᱸᱡᱚᱢ ᱠᱟᱫᱟ ᱥᱮ ᱵᱟᱝ ᱠᱷᱮᱪᱟ ᱫᱚ ᱦᱟᱱᱮ- ᱯᱩᱠᱷᱨᱤ ᱠᱚ ᱠᱷᱮᱪᱟ ᱠᱚᱫᱚ ᱦᱳᱭ ᱚᱱᱠᱟᱱᱟᱜ ᱵᱮᱱᱟᱣ ᱵᱟᱞᱮ ᱜᱟᱱᱚᱜᱼᱟ
ᱟᱪᱪᱷᱟ ᱟᱪᱪᱷᱟ ᱟᱪᱪᱷᱟ ᱛᱟᱦᱞᱮ ᱢᱳᱴᱟᱢᱩᱴᱤ ᱥᱮᱸᱫᱽᱨᱟ- ᱥᱮᱸᱫᱽᱨᱟ ᱫᱚ ᱪᱟᱞᱟᱣ ᱵᱟᱲᱟ ᱦᱩᱭᱩᱜ ᱠᱟᱱ ᱜᱮᱭᱟ ᱥᱮ ᱪᱮᱫ ᱞᱮᱠᱟ
ᱥᱮᱸᱫᱽᱨᱟ ᱫᱚ ᱱᱮᱛᱟᱨ ᱫᱚ ᱱᱟᱦᱟᱜ ᱠᱚᱢ ᱟᱠᱟᱱᱟ ᱠᱟᱹᱴᱤᱡ ᱥᱮᱸᱫᱽᱨᱟ ᱫᱚ ᱱᱮᱛ- ᱱᱮᱛᱟᱨ ᱫᱚ ᱫᱤᱱ ᱫᱤᱱ ᱛᱮ ᱵᱚᱱᱫᱚ ᱵᱚᱱᱫᱚᱭ ᱦᱩᱭᱩᱜ ᱠᱟᱱᱟ
ᱟᱪᱪᱷᱟ ᱟᱪᱪᱷᱟ ᱟᱪᱪᱷᱟ ᱛᱟᱦᱚᱞᱮ ᱜᱚᱝᱠᱮ ᱚᱱᱟ ᱵᱤᱨ ᱥᱩᱠᱨᱤ ᱨᱮᱱᱟᱜ ᱠᱷᱚᱵᱚᱨ ᱪᱮᱫ ᱞᱮᱠᱟ ᱚᱱᱛᱮ ᱵᱤᱨ ᱥᱩᱠᱨᱤ
ᱵᱤᱨ ᱥᱩᱠᱨᱤ ᱫᱚ ᱟᱹᱰᱤ ᱡᱟᱹᱥᱛᱤ ᱦᱮᱱᱟᱜ ᱠᱚᱣᱟ᱾
ᱟᱪᱪᱷᱟ ᱟᱪᱪᱷᱟ ᱟᱪᱪᱷᱟ
ᱚᱱᱮ ᱥᱚᱨᱠᱟᱨ ᱛᱚᱨᱚᱯᱷ ᱥᱮᱫ ᱠᱷᱚᱱᱟᱜ ᱫᱚ ᱥᱮᱸᱫᱽᱨᱟ ᱠᱚᱠᱚ ᱵᱚᱱᱫ ᱮᱫᱟ ᱚᱱᱟᱛᱮ ᱟᱨ ᱥᱩᱠᱨᱤ- ᱠᱚᱣᱟᱜ ᱩᱛᱯᱟᱛ ᱠᱚᱦᱚᱸ ᱵᱟᱹᱲᱛᱤᱜ ᱠᱟᱱᱟ ᱚᱱᱮ- ᱫᱟᱞ ᱠᱚᱞᱮ ᱦᱩᱲᱩ ᱠᱚᱞᱮ ᱨᱚᱦᱚᱭ ᱜᱮᱭᱟ ᱛᱚ ᱚᱱᱟ ᱠᱚ ᱢᱟᱱᱮ ᱡᱚᱛᱚ ᱠᱚ ᱚᱱᱟ ᱩᱴᱟᱹ ᱩᱴᱟᱹ ᱛᱮ-ᱯᱩᱨᱳ ᱠᱷᱮᱛ ᱜᱮᱠᱚ ᱚᱱᱟ ᱜᱟᱰᱟ ᱪᱟᱵᱟᱭᱟᱠᱚ᱾
ᱟᱪᱪᱷᱟ
ᱟᱫᱚ ᱚᱱᱟ ᱦᱚᱛᱮᱡᱛᱮ ᱥᱩᱠᱨᱤ ᱠᱚᱦᱚᱸ ᱢᱟᱡᱷᱮ ᱢᱟᱡᱷᱮ ᱚᱱᱮ ᱠᱷᱮᱛ ᱥᱩᱨ ᱠᱚᱨᱮ ᱯᱷᱟᱥᱤ ᱠᱚ ᱚᱰᱟᱣ ᱟᱠᱚ ᱦᱩᱭᱩᱜ ᱠᱟᱱᱟ᱾ ᱢᱟᱱᱮ-
ᱦᱩᱸ ᱦᱩᱸ
ᱥᱮᱸᱫᱽᱨᱟ ᱫᱚ ᱩᱱᱟᱹ ᱮᱠᱴᱟ ᱵᱟᱝ ᱥᱮᱸᱫᱽᱨᱟ ᱠᱚ ᱦᱩᱭᱩᱜ ᱠᱟᱱᱟ ᱢᱮᱱᱠᱷᱟᱱ ᱟᱫᱚ ᱠᱷᱮᱛ ᱨᱮᱠᱚ ᱦᱤᱡᱩᱜ ᱠᱟᱱᱟ ᱥᱮ ᱩᱛᱯᱟᱛ ᱫᱟᱠᱚ ᱚᱱᱟ ᱦᱚᱛᱮᱡ ᱛᱮ-
ᱥᱩᱨ ᱨᱮ ᱯᱷᱟᱥᱤ ᱠᱚᱞᱮ ᱚᱰᱟᱣ ᱟᱠᱚ ᱠᱟᱱᱟ᱾
ᱟᱸᱡᱚᱢᱮᱫ ᱛᱟᱦᱮᱱᱟᱹᱧ ᱡᱮ ᱟᱯᱮ ᱥᱮᱫ ᱚᱱᱛᱮ ᱵᱤᱨ ᱥᱩᱠᱨᱤ ᱫᱚᱢᱮ ᱠᱚ ᱦᱚᱯᱚᱱᱚᱜ ᱜᱮᱭᱟ ᱚᱱᱠᱟᱠᱚ ᱞᱟᱹᱭ ᱵᱟᱲᱟᱭᱟ᱾
ᱦᱳᱭ ᱦᱮᱸ ᱦᱮᱸ ᱦᱚᱯᱚᱱᱚᱜ ᱜᱮᱭᱟ ᱠᱚ ᱟᱨ ᱟᱹᱥᱩᱞ ᱡ- ᱡᱩᱫᱤᱵᱤᱱ ᱢᱚᱱᱮ ᱠᱚᱣᱟ ᱟᱹᱥᱩᱞ ᱦᱚᱸᱠᱚ ᱜᱟᱱᱚᱜᱼᱟ᱾
ᱦᱩᱸ ᱦᱩᱸ ᱟᱫᱚ ᱚᱱᱮ ᱵᱤᱨ ᱥᱩᱠᱨᱤ ᱫᱚ ᱚᱱᱮ ᱟᱥᱩᱞ- ᱩᱱᱠᱩ ᱚᱱᱮ ᱡᱤᱞ ᱫᱚ ᱪᱮᱫᱞᱮᱠᱟ ᱪᱚ ᱵᱟᱝ ᱫᱚᱢᱮ ᱠᱮᱴᱮᱡ ᱜᱮᱭᱟ ᱵᱟᱝ ᱥᱮ
ᱦᱳᱭ ᱦᱳᱭ ᱵᱤᱨ ᱥᱩᱠᱨᱤᱡ ᱡᱤᱞ ᱫᱚ ᱠᱟᱹᱴᱤᱡ ᱠᱮᱴᱮᱡ ᱧᱚᱜ ᱜᱮᱭᱟ ᱢᱟᱱᱮ ᱥᱤᱵᱤᱞ ᱛᱟᱠᱚᱣᱟ ᱚᱱᱟ ᱡᱤᱞ ᱫᱚ- ᱠᱮᱴᱮᱡ ᱜᱮ ᱨᱮᱦᱚᱸ ᱱᱩᱠᱩ ᱟᱥᱩᱞ ᱥᱩᱠ- ᱨᱤᱫᱚ ᱡᱮᱢᱚᱱ ᱯᱩᱨᱟᱹ ᱜᱚᱴᱟ ᱜᱮ ᱞᱟᱹᱵᱤᱫ ᱜᱮᱛᱟ ᱠᱚᱣᱟ ᱡᱤᱞ ᱤᱛᱤᱞ ᱜᱮ ᱵᱟᱹᱲᱛᱤᱛᱟᱠᱚᱣᱟ ᱩᱱᱠᱩᱣᱟᱜ ᱫᱚ ᱠᱟᱹᱴᱤᱡ ᱤᱛᱤᱞ ᱠᱚᱢ ᱜᱮᱭᱟ ᱵᱤᱨ ᱠᱚᱨᱮᱱᱟᱜ ᱨᱮᱦᱮᱫ ᱠᱚᱠᱚ ᱡᱚᱢᱟ ᱥᱮ
ᱦᱮᱸ ᱦᱮᱸ
ᱦᱤᱱᱟᱹ ᱱᱤᱭᱟᱹ ᱨᱮᱦᱮᱫ ᱠᱚ ᱚᱱᱟ ᱠᱚᱛᱮ ᱩᱱᱠᱩᱣᱟᱜ ᱫᱟᱲᱮ ᱫᱚ ᱠᱟᱹᱴᱤᱡ ᱵᱟᱹᱲᱛᱤ ᱧᱚᱜ ᱜᱮᱭᱟ᱾
ᱟᱪᱪᱷᱟ ᱟᱪᱪᱷᱟ ᱟᱪᱪᱷᱟ
ᱪᱮᱫ ᱜᱚᱝᱠᱮ ᱚᱱᱟ ᱤᱭᱟᱹᱢ ᱞᱟᱹᱭᱮᱫ ᱛᱟᱸᱦᱮᱱᱟ ᱡᱮ ᱟᱯᱮᱥᱮᱫ ᱢᱟ ᱚᱱᱠᱟ ᱦᱟᱹᱠᱩ ᱨᱮᱱᱟᱜ ᱚᱱᱠᱟ ᱟᱢᱫᱟᱱᱤ ᱤᱭᱟᱹ ᱠᱚ ᱵᱟᱹᱱᱩᱜᱼᱟ ᱦᱮᱸ ᱥᱮ
ᱦᱮᱸ ᱦᱮᱸ ᱵᱟᱹᱱᱩᱜᱼᱟ ᱵᱟᱹᱱᱩᱜᱼᱟ ᱟᱞᱮᱥᱮᱫ ᱫᱚ
ᱛᱟᱦᱚᱞᱮ ᱢᱚᱴᱟᱢᱩᱴᱤ ᱟᱯᱮᱥᱮᱫ ᱤᱫᱤ ᱞᱮᱠᱷᱟᱱ ᱪᱮᱫ ᱞᱮᱠᱟ ᱢᱟᱱᱮ ᱢᱚᱴᱟᱢᱩᱴᱤ ᱞᱟᱵᱷ ᱦᱩᱭᱩᱜᱼᱟ ᱥᱮ ᱪᱮᱫᱞᱮᱠᱟ
ᱦᱮᱸ ᱟᱞᱮᱥᱮᱫ ᱡᱫᱤ ᱦᱟᱹᱠᱩ ᱢᱟᱱᱮ ᱠᱤᱨᱤᱧ ᱞᱟᱹᱜᱤᱫᱮᱢ ᱟᱹᱜᱩ ᱠᱚᱣᱟ-
ᱦᱩᱸ ᱪᱮᱫ ᱞᱮᱠᱟ ᱢᱚᱴᱟᱢᱩᱴᱤ ᱜᱟᱱᱚᱜᱼᱟ ᱥᱮ
ᱜᱟᱱᱚᱜᱼᱟ ᱜᱟᱱᱚᱜᱼᱟ ᱢᱟᱱᱮ ᱛᱮᱢᱚᱱ ᱮᱠᱴᱟ ᱫᱚ ᱟᱞᱮ ᱥᱮᱫ ᱫᱚ ᱚᱱᱠᱟ ᱜᱟᱹᱰᱭᱟᱹ ᱵᱟᱹᱱᱩᱜᱼᱟ ᱛᱟᱨ ᱯᱚᱨᱚ ᱦᱚᱸᱠᱩ ᱠᱚ ᱟᱹᱠᱷᱨᱤᱧ ᱠᱚᱣᱟᱼᱟ ᱡᱩᱫᱤ ᱴᱟᱴᱠᱟ ᱦᱟ- ᱦᱟᱹᱠᱩᱢ ᱟᱹᱜᱩ ᱫᱟᱲᱮᱭᱟ ᱠᱚᱣᱟ
ᱦᱮᱸ ᱦᱮᱸ
ᱛᱟᱦᱚᱞᱮ ᱫᱚ ᱯᱩᱣᱟ ᱦᱟᱛᱟᱣ ᱠᱚᱣᱟ ᱠᱚ ᱜᱚᱴᱟ ᱟᱹᱛᱩ ᱨᱮᱱ ᱦᱚᱲ ᱜᱮ᱾ ᱴᱟᱴᱠᱟ ᱦᱟᱹᱠᱩ ᱫᱚ ᱟᱞᱮ ᱫᱚ ᱦᱟᱱᱮ ᱡᱚᱢ ᱜᱮ ᱵᱟᱞᱮ ᱡᱚᱢ ᱟᱠᱟᱛᱚ ᱠᱚᱣᱟ ᱾ ᱮᱠᱮᱱ ᱚᱱᱟ ᱵᱚᱨᱯᱷ ᱦᱟᱠᱩ ᱠᱚ ᱧᱟᱢᱚᱜ ᱾
ᱜᱚᱝᱠᱮ ᱢᱟᱱᱮ ᱱᱚᱜᱼᱚᱭ ᱱᱚᱣᱟ ᱠᱚᱴᱟ ᱫᱤᱱ ᱛᱚ ᱢᱟᱱᱮ ᱵᱟᱸᱫᱷ ᱠᱚ ᱟᱸᱡᱮᱫ ᱦᱩᱭᱩᱜ ᱞᱟᱹᱜᱤᱫ ᱛᱟᱦᱚᱞᱮ ᱾ ᱚᱱᱮ ᱦᱟᱹᱠᱩ ᱟᱞᱮ ᱥᱮᱫ ᱫᱚ ᱡᱮᱦᱮᱛᱩ ᱫᱚᱢᱮ ᱦᱟᱹᱠᱩ ᱢᱟᱱᱮ ᱫᱚᱢᱮ ᱦᱚᱲ ᱠᱚ ᱪᱟᱥ ᱠᱚᱣᱟ ᱥᱮ ᱾ ᱟᱫᱚ ᱟᱞᱮ ᱥᱮᱫ ᱫᱚ ᱩᱱᱟᱹᱜ ᱫᱟᱢ ᱫᱚ ᱵᱟᱹᱱᱩᱜᱼᱟ ᱦᱟᱠᱩ ᱨᱮᱱᱟᱜ ᱫᱟᱢ ᱫᱚ ᱩᱱᱟᱹᱜ ᱫᱚ ᱵᱟᱹᱱᱩᱜᱼᱟ ᱾ ᱦᱮᱸᱥᱮ ᱛᱚ ᱚᱱᱟᱜᱮ ᱚᱱᱟ ᱛᱤᱧ ᱢᱚᱱᱮᱭᱟ ᱛᱟᱦᱚᱞᱮ ᱟᱯᱮ ᱥᱮᱫ ᱛᱟᱦᱚᱞᱮ ᱠᱤᱪᱷᱩ ᱤᱫᱤ ᱠᱚ ᱦᱩᱸᱭᱩᱜᱼᱟ ᱥᱮ ᱪᱮᱫ ᱾
ᱦᱳᱭ ᱚᱱᱠᱟ ᱦᱚᱸ ᱜᱟᱱᱚᱜ ᱜᱮᱭᱟ ᱟᱯᱮ ᱥᱮᱫ ᱛᱟᱦᱚᱞᱮ ᱚᱱᱠᱟ ᱯᱟᱹᱭᱠᱟᱹᱨ ᱠᱚ ᱥᱮᱱᱚᱜ ᱼᱟ ᱪᱮᱫ ᱾
ᱯᱟᱹᱭᱠᱟᱹᱨ ᱦᱮᱸ ᱚᱱᱛᱮ ᱟᱯᱮ ᱥᱮᱫ ᱠᱷᱚᱱᱟᱜ ᱠᱚ ᱦᱤᱡᱩᱜ ᱜᱮᱭᱟ ᱟᱫᱚ ᱾ ᱦᱤᱡᱩᱜ ᱟᱠᱚ ᱤᱫᱤ ᱠᱚᱜᱮᱭᱟ ᱠᱚᱠᱤ ᱢᱚᱴᱟ ᱢᱩᱴᱤ ᱦᱟᱞᱠᱟ ᱦᱟᱞᱠᱟ ᱾ ᱟᱫᱚ ᱚᱱᱟ ᱜᱤᱧ ᱞᱟᱹᱭᱮᱫ ᱛᱟᱦᱚᱞᱮ ᱚᱱᱛᱮ ᱛᱟᱦᱚᱞᱮ ᱟᱢᱮᱢ ᱫᱩᱲᱩᱵ ᱞᱮᱱ ᱠᱷᱟᱱ ᱵᱟᱝ ᱜᱟᱱᱚᱜᱼᱟ ᱜᱚᱝᱠᱮ ᱾
ᱦᱮᱸ ᱜᱟᱱᱚᱜᱼᱟ ᱟᱨ ᱛᱮᱢᱚᱱ ᱠᱤᱪᱷᱩ ᱫᱚ ᱵᱟᱝ ᱤᱧ ᱠᱟᱹᱢᱤ ᱵᱟᱲᱟᱭᱮᱫᱟ ᱛᱚ
ᱦᱮᱸ ᱚᱱᱟᱜᱮ ᱯᱟᱹᱭᱠᱟᱹᱨ ᱠᱚ ᱵᱟᱝ ᱮᱢ ᱠᱟᱛᱮ ᱡᱩᱫᱤ ᱟᱵᱚ ᱜᱮᱵᱚᱱ ᱫᱩᱲᱩᱵᱼᱟ ᱦᱮᱸ ᱥᱮ ᱵᱟᱝ
ᱚᱱᱟ ᱦᱚᱸ ᱜᱟᱱᱚᱜᱼᱟ ᱰᱷᱮᱨ ᱧᱚᱜ ᱡᱩᱫᱤ ᱟᱨᱦᱚᱢ ᱟᱹᱜᱩ ᱫᱟᱲᱮᱭᱟ ᱠᱚᱣᱟ ᱤᱧ ᱵᱟᱨ ᱯᱮ ᱦᱚᱲ ᱤᱧ ᱡᱚᱜᱟᱲ ᱠᱚᱣᱟ ᱱᱚᱛᱮ ᱠᱷᱚᱱᱟᱜ ᱾
ᱦᱩ ᱦᱩ ᱢᱚᱴᱟᱢᱩᱴᱤ ᱯᱮᱯᱩᱱ ᱴᱩᱠᱩᱡ ᱫᱚ ᱯᱨᱟᱛᱮᱫᱤᱱ ᱫᱤᱱ ᱠᱚ ᱪᱟᱞᱟᱜᱼᱟ ᱾
ᱮᱠᱫᱚᱢ ᱪᱟᱞᱟᱜ ᱟᱠ ᱱᱚᱛᱮ ᱟᱹᱰᱤ ᱡᱟᱹᱥᱛᱤ ᱦᱚᱲ ᱦᱮᱱᱟᱜ ᱠᱚᱣᱟ ᱾
ᱟᱪᱷᱟ ᱟᱪᱷᱟ ᱟᱪᱷᱟ ᱟᱪᱷᱟ ᱟᱪᱷᱟ ᱟᱪᱷᱟ ᱾ ᱟᱪᱷᱟ ᱜᱚᱝᱠᱮ ᱛᱟᱦᱚᱞᱮ ᱱᱚᱣᱟ ᱵᱤᱥᱛᱟᱨᱤᱛ ᱵᱷᱟᱵ ᱛᱮ ᱞᱟᱝ ᱨᱚᱯᱚᱲᱼ ᱟ ᱵᱩᱡ ᱠᱮᱫᱟ ᱾
ᱦᱮᱸ ᱦᱮᱸ ᱱᱟᱜ ᱠᱷᱟᱱ ᱞᱟᱝ ᱨᱚᱯᱚᱲᱟ ᱱᱤᱛᱚᱜ ᱫᱚ ᱚᱱᱠᱟ ᱥᱚᱢᱚᱭ ᱠᱚᱦᱚᱸ ᱚᱠᱛᱚ ᱠᱚᱦᱚᱸ ᱵᱟᱹᱱᱩᱜ ᱛᱟᱞᱟᱝᱼᱟ ᱾
ᱦᱮᱸ ᱦᱮᱸ ᱩᱱᱠᱩ ᱯᱮᱲᱟ ᱠᱚᱦᱚᱸ ᱵᱤᱫᱟᱹᱭ ᱠᱚ ᱦᱩᱸᱭᱩᱜᱼᱟ ᱦᱮᱸ ᱥᱮ ᱾ ᱛᱟᱦᱚᱞᱮ ᱴᱷᱤᱠᱜᱮᱭᱟ ᱛᱟᱦᱚᱞᱮ ᱛᱮᱦᱮᱧ ᱫᱚ ᱾